ᱦᱟᱞᱳ ᱦᱮᱸ ᱦᱮᱸ ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ
ᱚ ᱪᱮᱫ ᱮᱢ ᱪᱤᱠᱟᱭᱮᱫ-ᱟ?
ᱦᱸ ᱪᱤᱟᱹ ᱦᱚᱸ ᱵᱟᱝ ᱤᱥᱤᱱ ᱵᱟᱲᱟ ᱦᱩᱭᱩᱜ ᱠᱟᱱᱟ ᱦᱟᱸᱜ᱾
ᱚ ᱠᱟᱹᱢᱤ ᱠᱚᱫᱚ ᱵᱟᱹᱱᱩᱜ ᱠᱟᱫᱟ?
ᱦᱮᱸ ᱠᱟᱹᱢᱤ ᱠᱚᱫᱚ ᱢᱮᱱᱟᱜ ᱜᱮᱭᱟ ᱦᱟᱸᱜ ᱚᱱᱠᱟ ᱵᱟᱨᱚᱴᱟ ᱥᱮᱱ ᱦᱟᱸᱜ
ᱟᱪᱷᱟ ᱟᱪᱷᱟ ᱪᱮᱫ ᱠᱚᱢ ᱠᱟᱹᱢᱤ ᱵᱟᱲᱟᱭᱮᱫᱟ ᱮᱠᱷᱚᱱ ᱫᱚ?
ᱦᱮᱸ ᱠᱟᱹᱢᱤ ᱵᱟᱲᱟᱟ ᱫᱚ ᱡᱟᱭᱦᱳᱠ ᱚᱲᱟᱜ ᱠᱚᱨᱮᱜᱤ ᱪᱟᱥ ᱵᱟᱥ ᱠᱚ ᱧᱮᱞ ᱵᱟᱲᱟᱭ ᱦᱩᱭᱩᱜ ᱠᱟᱱᱟ
ᱟᱪᱪᱷᱟ ᱟᱪᱪᱷᱟ ᱛᱟᱦᱚᱞᱮ ᱛᱮᱦᱮᱧ ᱫᱚ ᱪᱮᱫ ᱪᱮᱛᱟᱱ ᱞᱟᱝ ᱜᱟᱞᱢᱟᱨᱟᱣᱟ
ᱤᱧ ᱛᱮᱦᱮᱱᱻᱻᱻ ᱥᱟᱶᱛᱟ ᱥᱚᱢᱟᱡᱽᱠᱚ ᱱᱤᱭᱟ ᱜᱮ ᱟᱹᱰᱤ ᱫᱤᱱ ᱵᱟᱝ ᱨᱚᱲ ᱵᱟᱲᱟ ᱦᱩᱭ ᱟᱠᱟᱱᱟ᱾
ᱟᱪᱷᱟ ᱪᱷᱟ ᱱᱤᱭᱟᱹ ᱚᱠᱛᱚ ᱨᱮᱢᱟ ᱦᱩᱞ ᱢᱟᱦᱟ ᱥᱮᱴᱮᱨ ᱦᱤᱡᱩᱜ ᱚᱱᱟ ᱟᱢᱟᱜ ᱢᱚᱱᱮ ᱠᱚ ᱚᱠᱟᱞᱮᱠᱟ ᱦᱩᱭᱩᱜ ᱠᱟᱱᱟ? ᱱᱚᱣᱟ ᱦᱩᱞ ᱢᱟᱦᱟ ᱤᱫᱤ ᱠᱟᱛᱮᱫ ᱦᱟᱸᱜ ᱪᱮᱫᱞᱮᱠᱟ? ᱠᱟᱹᱢᱤᱦᱚᱨᱟ ᱠᱚ ᱥᱟᱯᱲᱟᱣ ᱞᱟᱹᱠᱛᱤ ᱠᱟᱱᱟ ᱥᱮ ᱵᱟᱝ ᱠᱟᱱᱟ ᱥᱮ ᱱᱚᱣᱟ ᱤᱫᱤ ᱠᱟᱛᱮᱫ ᱪᱮᱫ ᱞᱮᱠᱟ ᱩᱭᱦᱟᱹᱨᱵᱷᱟᱵᱱᱟ ᱢᱮᱱᱟᱜ ᱟᱢᱟᱜ?
ᱦᱩᱞ ᱢᱟᱦᱟ ᱨᱮᱱᱟᱜ ᱢᱟᱱᱟᱣ ᱵᱟᱛᱟᱣ ᱞᱮᱠᱟ ᱛᱮᱫᱚ ᱡᱟᱭᱦᱳᱠ ᱠᱟᱹᱢᱤᱦᱚᱨᱟ ᱫᱚ ᱱᱚᱝᱠᱟ ᱥᱟᱯᱲᱟᱣ ᱦᱩᱭᱩᱜ ᱛᱟᱵᱚᱱᱟ ᱡᱟᱦᱟᱸ ᱟᱵᱚ ᱢᱟᱱᱮ ᱡᱟᱦᱟᱸ ᱠᱚ ᱥᱟᱶᱛᱟ ᱥᱚᱢᱟᱡ ᱨᱮ ᱵᱟᱝᱵᱚᱱ ᱧᱟᱢ ᱮᱫᱟ ᱥᱩᱵᱤᱫᱟ ᱠᱚ
ᱦᱮᱸ
ᱚᱱᱟ ᱠᱚ ᱤᱫᱤ ᱠᱟᱛᱮᱜ ᱟᱵᱚ ᱠᱟᱹᱢᱤ ᱞᱟᱜᱟᱣᱵᱚᱱᱟ ᱢᱟᱱᱟᱣ ᱵᱟᱛᱟᱣ ᱥᱟᱶᱛᱮ ᱪᱮᱫᱟᱜ ᱥᱮ ᱢᱤᱫᱴᱟᱝ ᱦᱩᱞ ᱢᱟᱦᱟ ᱱᱚᱝᱠᱟᱱ ᱫᱤᱱ ᱠᱟᱱ ᱛᱟᱵᱚᱱᱟ ᱟᱵᱚ ᱡᱟᱦᱟᱸ ᱫᱚ ᱢᱟᱱᱮ ᱤᱝᱨᱮᱡ ᱵᱤᱨᱩᱫᱷ ᱩᱱ ᱫᱚᱵᱚᱱ ᱠᱟᱹᱢᱤ ᱞᱮᱫᱟᱵᱚᱱ ᱟᱵᱚᱣᱟᱜ ᱟᱹᱭᱫᱟᱹᱨ ᱧᱟᱢ ᱠᱷᱟᱹᱛᱤᱨ ᱱᱤᱛᱚᱜ ᱦᱚᱸ ᱟᱵᱚᱣᱟᱜ ᱟᱹᱭᱫᱟᱹᱨ ᱫᱚ ᱚᱱᱠᱟ ᱯᱩᱨᱟᱹᱯᱩᱨᱩᱨᱤ ᱫᱚ ᱵᱟᱝᱵᱚᱱ ᱧᱟᱢ ᱠᱟᱜ-ᱟ ᱵᱚᱱ ᱧᱟᱢ ᱟᱠᱟᱫᱟ ᱦᱟᱸᱜ
ᱟᱪᱪᱷᱟ ᱟᱪᱪᱷᱟ ᱦᱚᱭ ᱚᱱᱟ ᱢᱟ ᱦᱮᱸᱜᱮ ᱱᱤᱛᱚᱜ ᱦᱚᱸᱜ ᱚᱱᱠᱟᱜ ᱜᱮ ᱢᱮᱱᱟᱜ ᱵᱚᱱᱟ ᱩᱱ ᱡᱟᱦᱟᱸ ᱞᱟᱹᱲᱟᱹᱭ ᱦᱩᱭ ᱞᱮᱱᱟ ᱚᱱᱟ ᱢᱟ ᱱᱤᱝᱠᱟᱹ ᱩᱱᱠᱩ ᱛᱚ ᱟᱨ ᱠᱷᱟᱹᱞᱤ ᱠᱷᱟᱹᱞᱤ ᱫᱚ ᱵᱟᱠᱚ ᱞᱟᱹᱲᱦᱟᱹᱭᱟ ᱠᱟᱫ ᱛᱟᱦᱮᱱ ᱟᱠᱚ ᱟᱹᱰᱤ ᱟᱢᱫᱟ ᱜᱮ ᱤᱭᱟᱹ ᱠᱟᱛᱮ ᱠᱚ ᱡᱟᱦᱟᱸ ᱠᱷᱟᱹᱛᱤᱨ ᱛᱮ ᱟᱠᱚ ᱟᱨ ᱞᱟᱹᱲᱦᱟᱹᱭ ᱨᱮᱭᱟᱜ ᱯᱚᱨᱡᱟ ᱨᱮᱠᱚ ᱪᱟᱞᱟᱣ ᱞᱮᱱ ᱛᱟᱦᱮᱸᱫ
ᱦᱩᱸ ᱦᱩᱸ
ᱱᱚᱣᱟ ᱨᱮᱱ ᱡᱟᱦᱟᱸᱭ ᱟᱹᱭᱩᱨᱤᱭᱟᱹ ᱡᱟᱦᱟᱸ ᱞᱮᱠᱟ ᱱᱩᱭ ᱥᱤᱫᱩ ᱠᱟᱹᱱᱦᱩ ᱱᱩᱠᱤᱱ ᱜᱮ ᱦᱟᱸᱜ ᱵᱟᱹᱲᱛᱤ ᱠᱟᱭ ᱛᱮᱫᱚ ᱢᱮᱱᱟᱜ ᱟᱠᱟᱫ ᱠᱤᱱᱟᱹ ᱱᱩᱠᱤᱱ ᱜᱮ ᱵᱚᱦᱚᱜ ᱞᱮᱠᱟᱛᱮ ᱥᱮ ᱱᱤᱝᱠᱟᱹ ᱞᱟᱹᱲᱦᱟᱹᱭ ᱞᱮᱠᱟᱛᱮ ᱩᱱᱠᱤᱱ ᱜᱮ ᱯᱩᱨᱟᱹ ᱞᱟᱹᱲᱦᱟᱹᱭ ᱴᱟᱜ ᱠᱤᱱ ᱪᱟᱞᱟᱣ ᱟᱠᱟᱫ ᱛᱟᱦᱮᱸᱱᱟ ᱨᱚᱲ ᱠᱟᱹᱴᱤᱡ ᱜᱮᱫᱜᱮᱫ ᱟᱸᱡᱚᱢᱚᱜ ᱠᱟᱱ ᱛᱟᱢᱟ ᱦᱮᱞᱳ ᱦᱮᱞᱳ ᱦᱮᱞᱳ